ᱦᱮᱞᱳ᱾ ᱦᱟᱞᱳ ᱦᱮᱸ ᱡᱚᱦᱟᱨ ᱜᱤ ᱨᱚᱲ ᱢᱚᱡᱽ ᱛᱮᱢ ᱟᱸᱡᱚᱢᱮᱫ-ᱟ᱾
ᱦᱮᱸ ᱟᱸᱡᱚᱢᱚᱜ ᱠᱟᱱ ᱜᱮᱭᱟ᱾
ᱢᱮᱱᱫᱟᱞᱤᱧ ᱱᱟᱯᱟᱭ ᱜᱮᱭᱟᱯᱮ?
ᱦᱳᱭ ᱱᱟᱯᱟᱭ ᱜᱮ ᱟᱹᱞᱤᱧ ᱫᱚ᱾ ᱟᱯᱮ ᱜᱤ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾ ᱚᱲᱟᱜ ᱠᱚᱥᱮᱫ ᱜᱚᱜᱚ ᱵᱟᱵᱟ ᱪᱮᱫ ᱞᱮᱠᱟ ᱢᱮᱱᱟᱜ ᱠᱚᱣᱟ?
ᱜᱚᱜᱚ ᱵᱟᱵᱟ ᱫᱚ ᱢᱚᱡᱽ ᱜᱮ᱾ ᱟᱯᱮ ᱠᱚᱨᱮᱱ ᱜᱮ?
ᱦᱩ ᱱᱚᱛᱮ ᱦᱚᱸ ᱴᱷᱤᱠ ᱜᱮ ᱢᱮᱱᱟᱜ ᱞᱮᱭᱟ ᱡᱚᱛᱚ ᱦᱚᱲ ᱜᱮ᱾
ᱪᱮᱫ ᱠᱚᱢ ᱠᱟᱹᱢᱤ ᱵᱟᱲᱟᱭᱟ?
ᱠᱟᱹᱢᱤ ᱫᱚ ᱪᱮᱫ ᱜᱮ ᱵᱟᱝ ᱛᱮᱦᱮᱧ ᱫᱚ ᱵᱟᱝ ᱦᱩᱭ ᱠᱟᱱᱟ ᱥᱮᱛᱟᱜ ᱵᱮᱨᱮᱫ ᱠᱟᱛᱮᱜ ᱩᱢ ᱰᱟᱹᱵᱨᱟᱹ ᱠᱟᱛᱮᱜ ᱩᱞ ᱡᱚᱢ ᱪᱟᱞᱟᱣ ᱦᱩᱭ ᱞᱮᱱᱟ᱾ ᱩᱞ ᱴᱷᱤᱠ ᱜᱮ ᱡᱚᱢ ᱵᱟᱲᱟ ᱦᱩᱭᱱᱟ᱾ ᱪᱟᱵᱟᱜ ᱠᱟᱱᱟ ᱟᱫᱚ ᱪᱟᱯᱟᱜ ᱞᱮᱠᱟᱛᱮᱱ ᱛᱷᱚᱲᱟᱧ ᱛᱤᱭᱳᱜ ᱠᱮᱫᱟ ᱴᱷᱤᱠ ᱜᱤᱧ ᱛᱤᱭᱟᱹᱜ ᱠᱮᱫᱟ ᱡᱚᱢ ᱵᱟᱲᱟ ᱠᱮᱫᱟᱞᱮ ᱦᱮᱸ᱾
ᱥᱟᱹᱨᱫᱤ ᱵᱤᱞᱤᱜ ᱠᱟᱱᱟ ᱟᱯᱮᱥᱮᱫ ᱫᱚ?
ᱵᱟᱝ ᱪᱟᱵᱟ ᱦᱮᱡ ᱟᱠᱟᱱᱟ᱾
ᱟᱞᱮᱥᱮᱫ ᱢᱟ ᱩᱞ ᱵᱤᱞᱤ ᱠᱩᱢᱟ ᱪᱟᱵᱟᱣ ᱟᱠᱟᱱᱟ ᱛᱚ ᱠᱟᱱᱴᱷᱟᱲ ᱵᱤᱞᱤᱜ ᱠᱟᱱᱟ᱾
ᱦᱩᱜ-ᱩ ᱟᱪᱪᱷᱟ᱾
ᱩᱞ ᱫᱚ ᱞᱟᱦᱟᱨᱮ ᱵᱤᱞᱤ ᱪᱟᱵᱟᱭᱮᱱᱟ᱾
ᱟᱪᱪᱷᱟ᱾ ᱱᱚᱛᱮ ᱫᱚ ᱢᱮᱱᱟᱜ ᱜᱮᱭᱟ᱾
ᱦᱩᱭ ᱵᱟᱲᱟᱭᱮᱜ-ᱟ᱾
ᱠᱟᱹᱢᱤ ᱫᱚᱝ ᱪᱮᱫ ᱜᱮ ᱵᱟᱝ ᱱᱤᱛᱚᱝ ᱫᱚ ᱠᱟᱹᱢᱤ ᱫᱚ ᱱᱤᱛᱚᱝ ᱫᱚ ᱪᱮᱜ ᱦᱚᱸ ᱵᱟᱝ ᱦᱩᱭᱩᱜ ᱠᱟᱱᱟ᱾
ᱵᱟᱹᱫᱽ ᱵᱟᱹᱭᱦᱟᱹᱲ ᱠᱚᱨᱮᱱᱟᱜ ᱠᱟᱹᱢᱤ ᱠᱚᱫᱚ ᱛᱤᱱᱟᱹᱜ ᱦᱟᱹᱵᱤᱡ ᱮᱱᱟ?
ᱚᱱᱟ ᱫᱚ ᱫᱮᱨᱤ ᱦᱟᱛᱟᱲ ᱜᱮᱭᱟ ᱫᱟᱜ ᱦᱚᱸ ᱱᱚᱜ-ᱚᱭ ᱟᱣᱨᱤ ᱫᱟᱠ ᱛᱮ᱾
ᱦᱮᱸ ᱟᱞᱮ ᱥᱮᱫ ᱢᱟ ᱱᱚᱜ-ᱚᱭ ᱠᱟᱹᱢᱤ ᱠᱚ ᱥᱟᱹᱨᱫᱤ ᱵᱟᱲᱟ ᱟᱠᱟᱱᱟ᱾ ᱫᱟᱜ ᱠᱚᱦᱚᱸ ᱢᱚᱡᱽ ᱜᱤ ᱫᱟᱜ ᱠᱚᱫᱚ ᱢᱮᱱᱟᱜ-ᱟ᱾
ᱟᱪᱪᱷᱟ ᱠᱟᱹᱢᱤ ᱠᱚᱫᱚ ᱮᱦᱚᱵ ᱦᱩᱭᱱᱟ ᱛᱚᱵᱮ?
ᱦᱳᱭ ᱟᱞᱮ ᱥᱮᱫ ᱫᱚ ᱠᱟᱹᱢᱤ ᱠᱚᱫᱚ ᱮᱦᱚᱵ ᱵᱟᱲᱟ ᱦᱩᱭᱱᱟ᱾
ᱟᱪᱪᱷᱟ
ᱫᱟᱨᱟᱭ ᱪᱟᱸᱫ ᱠᱷᱟᱱ ᱜᱮ ᱠᱟᱹᱢᱤ ᱫᱚ ᱪᱟᱵᱟᱜ-ᱟ
ᱟᱪᱪᱷᱟ ᱟᱹᱰᱤ ᱜᱤ ᱞᱟᱦᱟ ᱦᱩᱭᱱᱟ ᱛᱚᱵᱮ᱾
ᱦᱳᱭ
ᱟᱪᱪᱷᱟ
ᱟᱪᱪᱷᱟ ᱟᱯᱮ ᱥᱮᱫ ᱫᱚ ᱛᱤᱨᱤᱥ ᱡᱩᱱ ᱠᱚᱫᱚ ᱢᱟᱱᱟᱣ ᱵᱟᱲᱟᱭᱟ ᱯᱮᱥᱮ ᱵᱟᱝ?
ᱦᱩᱸ ᱢᱟᱱᱟᱣ ᱦᱩᱭᱩᱜ ᱜᱮᱭᱟ᱾ ᱠᱟᱡᱟᱠ ᱜᱮᱞᱮ ᱢᱟᱱᱟᱣ ᱛᱟᱦᱮᱱᱟ ᱟᱞᱮ ᱥᱮᱫ ᱦᱚᱸ᱾ ᱯᱩᱨᱟ ᱡᱟᱨᱣᱟ ᱵᱟᱲᱟᱜ ᱛᱟᱦᱮᱱᱟᱞᱮ ᱪᱟᱞᱟᱜ ᱜᱮᱭᱟᱞᱮ᱾ ᱵᱟᱝ ᱪᱟᱞᱟᱣ ᱨᱮᱦᱚᱸ ᱟᱵᱚᱣᱟᱜ ᱦᱩᱞ ᱢᱟᱦᱟ ᱠᱟᱱᱟ ᱛᱚ ᱵᱟᱝ ᱡᱩᱛᱩᱜ-ᱟ ᱥᱮ ᱟᱫᱚ ᱚᱱᱟ ᱤᱭᱟᱹᱛᱮ ᱪᱟᱞᱟᱣ ᱜᱤ᱾ ᱯᱩᱨᱟᱹ ᱢᱚᱸᱡᱽ ᱜᱮ ᱢᱟᱱᱟᱣ ᱦᱩᱭᱩᱜ ᱛᱟᱦᱮᱱᱟ᱾
ᱚ ᱢᱟᱱᱮ ᱟᱻᱸ ᱛᱤᱨᱤᱥ ᱡᱩᱱ ᱨᱮ ᱪᱮᱫ ᱞᱮᱠᱟ ᱠᱚ ᱢᱟᱱᱟᱣᱟ ᱚᱸᱰᱮ ᱠᱟᱞᱪᱟᱨ ᱠᱚ ᱪᱤᱜ ᱠᱚ?
ᱞᱟᱠᱪᱟᱨ ᱫᱚ
ᱩᱫᱩᱜ
ᱢᱟᱱᱮ ᱱᱚᱝᱠᱟ ᱫᱤᱱ ᱨᱮᱫᱚ ᱱᱚᱝᱠᱟ ᱯᱩᱡᱟᱹ ᱠᱚ ᱦᱩᱭᱩᱜ ᱛᱟᱦᱮᱱᱟ ᱯᱩᱡᱟᱹ ᱵᱟᱲᱟ ᱠᱚ ᱦᱩᱭᱮᱱ ᱜᱮ ᱾ ᱟᱨ ᱩᱱᱠᱩ ᱱᱮᱛᱟ ᱠᱚᱠᱚ ᱦᱤᱡᱩᱜ ᱛᱟᱦᱮᱱᱟ, ᱛᱚ ᱠᱤᱪ ᱢᱤᱫ ᱵᱟᱨ ᱠᱟᱛᱷᱟ ᱚᱱᱟ ᱦᱩᱞ ᱵᱟᱨᱮ ᱛᱮᱠᱚ ᱞᱟᱹᱭ ᱵᱟᱲᱟᱭ
ᱦᱳᱭ ᱟᱞᱮ ᱥᱮᱱ ᱦᱚᱸ ᱱᱚᱝᱠᱟ ᱜᱮ ᱠᱚ ᱢᱟᱱᱟᱣᱟᱠᱚ ᱚᱸᱻ ᱦᱩᱞ ᱢᱟᱦᱟ ᱫᱚ ᱢᱚᱡᱽ ᱜᱤ ᱛᱤᱱ ᱫᱤᱱ ᱨᱮᱜᱮ ᱟᱞᱮ ᱥᱮᱱ ᱫᱚ ᱦᱩᱭᱩᱜ-ᱟ᱾ ᱤᱱᱟᱹ ᱟᱹᱭᱩᱵ ᱵᱮᱲᱟ ᱠᱟᱱ ᱠᱷᱟᱱ ᱜᱮ ᱡᱚᱛᱚ ᱦᱚᱲ ᱠᱩ ᱵᱷᱟᱜᱟᱜ-ᱟ ᱥᱟᱢᱴᱟᱣ ᱪᱟᱵᱟᱜ ᱟᱠᱚ, ᱟᱨ ᱟᱯᱮᱥᱱ ᱫᱚ ᱛᱤᱱᱟᱹᱜ ᱦᱟᱹᱵᱤᱡ ᱠᱚ ᱢᱟᱱᱟᱣᱟ?
ᱦᱮᱸ ᱚᱱᱠᱟ ᱪᱷᱚ ᱵᱟᱡᱮ ᱥᱟᱛ ᱵᱟᱡᱮ ᱤᱱᱠᱟ ᱫᱚ ᱥᱟᱢᱴᱟᱣ ᱠᱚᱛᱮ ᱫᱚ ᱦᱩᱭᱩᱜ-ᱟ ᱥᱳᱢᱳᱭ᱾
ᱦᱩᱸ
ᱵᱤᱥᱤ ᱫᱚ ᱵᱟᱠᱚ ᱵᱤᱞᱚᱢᱟ
ᱟᱞᱮ ᱥᱮᱱ ᱫᱚ ᱯᱚᱨᱪᱟᱨ ᱪᱟᱵᱟ ᱞᱮᱱ ᱠᱷᱟᱡ ᱜᱤ ᱮᱱᱮᱡ ᱥᱮᱨᱮᱧ ᱟᱠᱚ ᱡᱚᱛᱚ ᱜᱮ ᱠᱟᱞᱪᱟᱨ ᱨᱮᱭᱟᱜ ᱠᱚ ᱮᱱᱮᱡ, ᱟᱠᱚ ᱥᱮᱨᱮᱧ, ᱟᱠᱚ
ᱟᱪᱪᱷᱟ ᱢᱤᱫᱴᱮᱱ ᱠᱩᱞᱤ
ᱦᱮ ᱪᱮᱫ ᱵᱮᱱ ᱨᱚᱲᱮᱫ-ᱟ?
ᱢᱮᱱ ᱫᱟᱞᱤᱧ ᱵᱟᱝ ᱟᱸᱡᱚᱢᱚᱜ ᱠᱟᱱ ᱛᱮ?
ᱦᱳᱭ ᱟᱸᱡᱚᱢᱚᱜ ᱠᱟᱱ ᱜᱮᱭᱟ ᱟᱨ ᱤᱧᱟᱜ ᱨᱮᱢᱟ ᱱᱮᱴᱣᱟᱨᱠ ᱦᱚᱸ ᱢᱚᱸᱡᱽ
ᱠᱩᱞᱤᱭᱮᱫ ᱵᱮᱱᱟ ᱠᱟᱹᱴᱤᱡ ᱞᱟᱹᱭ ᱞᱤᱧ ᱵᱮᱱ ᱥᱮ᱾ ᱟᱯᱮᱥᱱ ᱫᱚ ᱥᱚᱨᱦᱟᱭ ᱫᱚ ᱪᱮᱫ ᱞᱮᱠᱟ ᱯᱮ ᱢᱟᱱᱟᱣ ᱛᱟᱦᱮᱱᱟ?
ᱦᱳᱭ ᱟᱞᱮᱥᱮᱫ ᱫᱚ ᱥᱚᱨᱦᱟᱭ ᱠᱚ ᱵᱷᱟᱜᱤ ᱜᱮ ᱮᱸᱜ ᱥᱚᱨᱦᱟᱭ ᱫᱚ ᱱᱤᱧᱠᱟ ᱜᱮ ᱮᱸᱻ ᱡᱚᱠᱷᱚᱱ ᱮᱦᱚᱵᱚᱜ-ᱟ ᱮᱦᱚᱵ ᱠᱷᱚᱱ ᱦᱤᱞᱳᱜ ᱠᱷᱚᱱ ᱫᱚ ᱮᱸᱜ ᱮᱦᱚᱵ ᱦᱤᱞᱳᱜ ᱫᱚ ᱤᱱᱟᱹ ᱩᱢ ᱩᱢ ᱫᱤᱱ ᱦᱩᱭᱩᱜ ᱠᱟᱱᱟ ᱟᱫᱚ ᱮᱦᱚᱵ ᱦᱤᱞᱳᱜ ᱫᱚ ᱩᱢᱫᱤᱱ ᱠᱷᱚᱱ ᱫᱚ, ᱱᱚᱛᱮ ᱫᱚ ᱯᱩᱨᱟᱹ ᱨᱟᱹᱥᱠᱟᱹ ᱫᱤᱱ ᱡᱚᱢ ᱧᱩ ᱫᱤᱱ ᱠᱩᱥᱤ ᱠᱩᱥᱤ ᱥᱤ ᱢᱟᱱᱟᱣ ᱠᱚ ᱚᱝᱠᱟ ᱜᱮ᱾
ᱟᱪᱪᱷᱟ,
ᱦᱟᱭ ᱡᱚᱠᱷᱚᱱ ᱞᱟᱥ, ᱥᱤ ᱦᱤᱞᱟᱹᱜ ᱫᱚ ᱢᱩᱪᱟᱹᱫ ᱫᱤᱱ ᱨᱮᱫᱚ ᱮᱱᱦᱤᱞᱟᱹᱜ ᱫᱚ ᱥᱟᱠᱨᱟᱛ ᱠᱚ ᱢᱟᱱᱟᱣᱟ᱾
ᱟᱪᱪᱷᱟ᱾
ᱦᱳᱭ᱾
ᱢᱟᱱᱮ, ᱛᱤᱱᱟᱹᱜ ᱫᱤᱱ ᱯᱮ ᱢᱟᱱᱟᱣ ᱛᱟᱦᱮᱱᱟ?
ᱟᱞᱮᱫᱚ ᱢᱟᱱᱟᱣ ᱟᱞᱮ ᱢᱚᱴᱟᱢᱩᱴᱤ, ᱥᱟᱛ ᱫᱤᱱ᱾
ᱥᱟᱛ ᱫᱤᱱ᱾
ᱦᱳᱭ᱾
ᱟᱪᱪᱷᱟ,
ᱟᱨᱚ ᱚᱱᱛᱮ ᱛᱤᱱᱟᱹᱜ ᱦᱟᱹᱵᱤᱡ ᱯᱮ ᱢᱟᱱᱟᱣ ᱵᱟᱲᱟᱭᱟ ᱟᱯᱮ?
ᱟᱞᱮ ᱫᱚ ᱥᱚᱦᱚᱨᱟᱭ ᱯᱚᱨᱚᱵᱽ ᱫᱚ ᱯᱟᱸᱪᱫᱤᱱ ᱞᱮ ᱢᱟᱱᱟᱣ ᱛᱟᱦᱮᱱᱟ᱾
ᱦᱳᱭ᱾
ᱮᱦᱚᱵ ᱫᱤᱱ ᱫᱚ ᱩᱢ ᱢᱟᱦᱟᱟᱞᱮ ᱫᱚᱦᱚᱭ ᱛᱟᱦᱮᱱᱟ᱾
ᱦᱳᱭ᱾
ᱫᱚ ᱵᱚᱸᱜᱟᱜ ᱟᱞᱮ ᱟᱨ, ᱦᱳᱭ, ᱪᱟᱨ ᱫᱤᱱ ᱫᱚ ᱰᱟᱸᱝᱨᱟ ᱞᱮ ᱠᱷᱩᱱᱴᱟᱹᱣ ᱠᱚᱣᱟ, ᱪᱚᱛᱷᱟ ᱫᱤᱱ ᱨᱮᱫᱚ ᱤᱭᱟᱹ ᱦᱟᱹᱠᱩ ᱠᱟᱴᱠᱚᱢ᱾ ᱫᱚᱦᱚᱭ ᱛᱟᱦᱮᱱᱟ᱾ ᱟᱨ, ᱢᱟᱪᱷᱚᱣᱟ ᱫᱤᱱ ᱨᱮᱫᱚ ᱚᱱᱮ,
ᱚᱱᱛᱮ ᱦᱚᱸ ᱥᱟᱠᱨᱟᱛ ᱠᱚ ᱢᱟᱱᱟᱣ ᱜᱮᱭᱟ?
ᱦᱮᱸ, ᱢᱟᱱᱟᱣ ᱜᱮ ᱦᱩᱭᱩᱜᱼᱟ᱾
ᱦᱩᱸ,
ᱛᱳᱨᱮᱦᱚ ᱢᱚᱡᱽ,
ᱥᱟᱠᱨᱟᱛ ᱫᱤᱱ, ᱥᱟᱠᱨᱟ, ᱟᱪᱪᱷᱟ᱾ ᱢᱮᱱᱮᱫᱼᱟ ᱞᱤᱧ ᱟᱯᱮ ᱚᱱᱛᱮ ᱥᱟᱨ, ᱥᱟᱠᱨᱟᱛ ᱫᱤᱱ ᱫᱚ ᱪᱮᱫ ᱠᱚᱯᱮ ᱪᱤᱠᱟᱹᱭ ᱜᱮᱭᱟ?
ᱥᱟᱠᱨᱟᱛ ᱫᱤᱱ ᱫᱚ ᱥᱮᱛᱟᱜ ᱫᱟᱠᱟ ᱦᱩᱭᱩᱜᱼᱟ, ᱥᱮᱛᱟᱜ ᱫᱟᱠᱟ ᱡᱚᱢ ᱵᱟᱲᱟ ᱠᱟᱛᱮᱱ᱾ ᱰᱷᱮᱨ ᱫᱟᱫᱟ ᱛᱟᱠᱚ ᱵᱮᱴᱟ ᱛᱟᱠᱚ ᱩᱱᱠᱩ ᱫᱚ, ᱥᱤᱠᱟᱹᱨᱤᱭᱟᱹᱜ ᱠᱚ ᱪᱟᱞᱟᱜ ᱛᱟᱦᱮᱱᱟ ᱯᱷᱤᱨ ᱧᱤᱫᱟᱹ ᱦᱮᱡ ᱠᱟᱛᱮᱱ ᱩᱱᱠᱩ, ᱪᱮᱫ ᱠᱚ ᱢᱮᱱᱟ ᱩᱱᱠᱩ ᱠᱩᱡ ᱥᱟᱯᱟ ᱵᱟᱲᱟ ᱠᱟ ᱠᱟᱛᱮᱱ᱾ ᱟᱭᱩᱵ ᱵᱮᱞᱟ ᱫᱚ ᱵᱮᱡᱷᱟ ᱛᱩᱧ᱾
ᱦᱩ,
ᱢᱤᱫᱴᱮᱡ ᱠᱩᱠᱞᱤ ᱞᱤᱧ ᱫᱚᱦᱚᱭᱼᱟ ᱟᱭᱢᱟ ᱢᱟᱱᱮ ᱡᱚᱠᱷᱚᱱ ᱦᱚᱸ ᱥᱟᱠᱨᱟᱛ ᱠᱚ ᱪᱟᱞᱟᱜᱼᱟ ᱩᱱᱡᱚ- ᱚᱛᱮ ᱨᱮ ᱚᱲᱟᱜ ᱛᱮ ᱥᱟᱠᱨᱟᱛ ᱠᱷᱚᱡ ᱨᱩᱣᱟᱹᱲ ᱥᱚᱢᱚᱭ ᱨᱮ, ᱦᱮ ᱚᱱᱛᱮ ᱯᱮ ᱫᱟᱨᱟᱢ ᱠᱚᱜᱮᱭᱟ ᱥᱮ ᱵᱟᱝ?
ᱵᱟᱝᱟ ᱟᱞᱮᱥᱮᱫ ᱫᱚ ᱚᱱᱠᱟ ᱫᱚ ᱚᱠᱚᱨ ᱵᱟᱝ ᱧᱮᱞ ᱟᱹᱜᱩ ᱠᱟᱱᱟ᱾
ᱦᱚᱸ ᱱᱚᱛᱮ ᱫᱚ ᱟᱞᱮ ᱫᱚ ᱡᱚᱠᱷᱚᱱ ᱦᱟᱸᱜ ᱥᱟᱠᱨᱟᱛ ᱫᱤᱱ ᱧᱤᱫᱟᱹ ᱦᱤᱞᱳᱜ ᱫᱚ ᱥᱮᱸᱫᱽᱨᱟ ᱠᱚ ᱪᱟᱞᱟᱜᱼᱟ ᱥᱮᱸᱫᱽᱨᱟ ᱠᱷᱚᱱ ᱨᱩᱣ ᱠᱟᱛ ᱛᱮᱫ ᱫᱚ ᱡᱚᱠᱷᱚᱱ ᱦᱟᱸᱜ ᱵᱚᱭᱦᱟ ᱠᱚ ᱛᱟᱦᱮᱱᱟ ᱵᱚᱭᱦᱟ ᱠᱩᱲᱤ ᱠᱚ ᱛᱟᱦᱮᱱᱟ, ᱫᱤᱫᱤ ᱥᱮ ᱠᱟᱹᱴᱤᱡ ᱜᱮ ᱵᱤᱴᱤ ᱫᱚ ᱩᱱᱤ, ᱟᱹᱨᱤ ᱟᱹᱨᱩᱵ ᱡᱟᱸᱜᱟ ᱫᱚ ᱚᱲᱟᱜ ᱛᱮᱫᱚ ᱵᱟᱠᱚ ᱵᱚᱞᱚᱼᱟ ᱡᱚᱠᱷᱚᱱ ᱦᱟᱸᱜ, ᱚᱲᱟᱜ ᱠᱷᱚᱱ ᱪᱷᱟᱴᱠᱟ ᱥᱮᱫ ᱨᱮᱭ ᱟᱹᱨᱩᱵ ᱡᱟᱸᱜᱟᱭᱟ ᱛᱚᱵᱮ ᱵᱚᱞᱚᱜᱼᱟ᱾
ᱟᱪᱪᱷᱟ,
ᱚᱝᱠᱟ ᱟᱞᱮ ᱥᱮᱫ ᱫᱚᱠᱚ ᱢᱟᱱᱟᱣᱟ ᱟᱨ ᱚᱱᱛᱮ ᱫᱚ ᱪᱮᱫ ᱞᱮᱠᱟ ᱠᱚ ᱢᱟᱱᱟᱣᱟ ᱟᱯᱮ ᱥᱮᱫ ᱫᱚ?
ᱱᱚᱛᱮ ᱫᱚ ᱚᱝᱠᱟ ᱫᱚ ᱵᱟᱹᱱᱩᱜᱼᱟ᱾ ᱮᱱᱛᱮ ᱚᱝᱠᱟ ᱫᱚ ᱵᱟᱝ ᱧᱮᱞ ᱟᱹᱜᱩ ᱠᱟᱱᱟ ᱚᱠᱚᱨ ᱫᱟᱫᱟ ᱛᱟᱠᱩ ᱪᱟᱞᱟᱜ ᱛᱟᱦᱮᱱᱟᱠᱚ ᱵᱮᱴᱟ ᱛᱟᱠᱩ ᱯᱷᱤᱨ ᱚᱝᱠᱟ ᱛᱟᱨᱟᱥᱤᱧ ᱵᱮᱞᱟ ᱦᱮᱡ ᱠᱟᱛᱮᱱ ᱯᱟᱭᱨᱟ ᱥᱟᱯᱟ ᱵᱟᱲᱟ ᱠᱟᱛᱮ ᱚᱝᱠᱟ ᱵᱟᱫ ᱤᱭᱟᱹ ᱵᱮᱡᱷᱟ ᱛᱩᱧ ᱦᱩᱭᱩᱜ ᱛᱟᱦᱮᱸᱱᱟ᱾
ᱦᱩᱸᱻ
ᱵᱮᱡᱷᱟ ᱠᱚ ᱛᱩᱧ ᱯᱮ ᱢᱟᱱᱟᱣ ᱛᱟᱦᱮᱱ ᱜᱮᱭᱟ?
ᱦᱳᱭ ᱱᱚᱛᱮ ᱫᱚ ᱵᱮᱡᱷᱟ ᱠᱩ ᱛᱩᱧ ᱵᱟᱲᱟ ᱠᱟᱛᱮᱫ ᱛᱚ ᱧᱤᱫᱟᱹ ᱥᱮᱱ ᱫᱚ ᱮᱱᱮᱡ ᱥᱮᱨᱮᱧ ᱡᱚᱢ ᱧᱩ ᱛᱟᱦᱮᱱᱟ
ᱟᱪᱪᱷᱟ
ᱟᱨ ᱟᱯᱮ ᱥᱮᱫ ᱵᱷᱟᱜᱤ ᱠᱚ ᱢᱟᱱᱟᱣ ᱜᱮᱭᱟ
ᱢᱟᱱᱟ ᱜᱤ ᱯᱩᱨᱟᱹ ᱢᱚᱸᱡᱽ ᱜᱮ ᱢᱟᱱᱟᱣ ᱦᱩᱭᱩᱜ ᱛᱟᱦᱮᱱᱟ
ᱥᱚᱨᱦᱟᱭ ᱥᱟᱠᱨᱟᱛ ᱫᱚ ᱯᱩᱨᱟᱹ ᱨᱟᱹᱥᱠᱟᱹ ᱵᱩᱡᱩᱜ ᱛᱟᱦᱮᱱᱟ
ᱪᱤᱜ ᱠᱩᱢ ᱪᱮᱤᱠᱟᱭᱟ ᱱᱤᱛᱳᱜ ᱫᱚ?
ᱱᱤᱛᱚᱜ ᱫᱚ ᱪᱤᱜ ᱦᱚᱸ ᱵᱟᱝ ᱦᱩᱭᱩᱜ ᱠᱟᱱᱟ ᱪᱮᱠᱟ ᱫᱚ ᱠᱷᱮᱛ ᱠᱟᱹᱢᱤ ᱠᱚ ᱢᱟᱛᱚ ᱟᱹᱣᱨᱤᱭᱟᱜ-ᱟ ᱟᱞᱮᱥᱮ ᱥᱮᱜ ᱢᱟ ᱚᱱᱟ ᱤᱭᱟᱹᱛᱮ ᱚᱲᱟᱜ ᱠᱚᱨᱮ ᱜᱮ
ᱟᱨ ᱜᱚᱜᱚ ᱠᱚ ᱵᱟᱵᱟ ᱠᱚ ᱪᱮᱫ ᱠᱚ ᱠᱟᱹᱢᱤ ᱵᱟᱲᱟᱭᱮᱜᱼᱟ?
ᱜᱚᱜᱚ ᱠᱚ ᱵᱟᱵᱟ ᱠᱚ ᱡᱚᱛᱚ ᱜᱮ ᱱᱤᱛᱚᱜ ᱫᱚ ᱚᱲᱟᱜ ᱠᱚᱨᱮ ᱜᱮ ᱢᱮᱱᱟᱜ ᱦᱟᱛᱟᱲ ᱞᱮᱭᱟ ᱟᱞᱮᱥᱮᱜ ᱢᱟᱛᱚ ᱠᱷᱮᱛ ᱠᱟᱹᱢᱤ ᱦᱚᱸ ᱟᱣᱨᱤ ᱮᱦᱚᱵᱚᱜᱼᱟ ᱟᱨ ᱡᱚᱱᱰᱨᱟ ᱠᱚᱦᱚᱸ ᱵᱟᱝᱞᱮ ᱮᱨ ᱠᱟᱫᱟ
ᱪᱮᱜ ᱠᱚᱯᱮ ᱪᱟᱥᱮᱜᱼᱟ ᱯᱮ ᱵᱟᱹᱭᱦᱟᱹᱲ ᱚᱱᱛᱮ ᱫᱚ?
ᱦᱮᱸ ᱥᱚᱵᱽᱡᱤ ᱢᱮᱱᱟᱜ ᱛᱟᱞᱮᱭᱟ ᱠᱚᱸᱰᱷᱟ, ᱦᱚᱛᱚᱜ, ᱡᱷᱤᱸᱜᱟᱹ ᱵᱷᱤᱱᱰᱤ, ᱡᱚᱱᱰᱨᱟ
ᱱᱚᱝᱠᱟ ᱥᱚᱵᱽᱡᱤ ᱵᱷᱳᱨᱜᱮ ᱥᱮ ᱢᱟᱨᱠᱮᱴ ᱥᱮᱫ ᱦᱚᱸ ᱤᱫᱤ ᱤᱴᱷᱟᱹ ᱴᱷᱮᱱᱦᱩᱭᱩᱜ ᱠᱟᱱᱟ
ᱢᱟᱨᱠᱮᱴ ᱦᱚᱸ ᱢᱟᱨᱠᱮᱴ ᱤᱫᱤ ᱦᱩᱭᱩᱜᱼᱟ ᱥᱚᱯᱛᱟ ᱨᱮ ᱵᱟᱨ ᱫᱤᱱ ᱡᱟᱹᱥᱛᱤ ᱠᱷᱟᱡ ᱫᱚ ᱚᱱᱟ ᱠᱚᱦᱚᱸ ᱤᱫᱤ ᱦᱩᱭᱩᱜ ᱜᱮᱭᱟ ᱚᱲᱟᱜᱛᱮ ᱦᱤᱡᱩᱜ ᱛᱟᱦᱮᱱᱟᱠᱩ ᱤᱫᱤ ᱵᱟᱞᱟ ᱚᱲᱟᱜ ᱠᱷᱚᱡ ᱜᱮ ᱟᱹᱠᱷᱨᱤᱧ ᱦᱩᱭᱩᱜᱼᱟ
ᱥᱮ ᱵᱟᱨᱦᱮ ᱠᱷᱚᱱ ᱫᱚ ᱚᱲᱟᱜ ᱠᱷᱚᱱ ᱛᱟᱦᱮᱱ ᱥᱚᱢᱚᱭ ᱫᱚ ᱪᱮᱜ ᱠᱩ ᱠᱟᱹᱢᱤ ᱠᱟᱛᱮᱫ ᱤᱱᱠᱟᱢᱮᱢ ᱵᱟᱲᱟᱭᱮᱫ ᱠᱟᱱ ᱛᱟᱦᱮᱱ
ᱪᱮᱜ ᱞᱮᱠᱟ ᱵᱮᱱ ᱢᱮᱱ ᱠᱮᱫᱟ ᱟᱣᱟᱡᱽ ᱛᱷᱚᱲᱟ ᱫᱤᱥᱴᱟᱵ ᱠᱮᱫᱟ
ᱢᱮᱱᱮᱜ-ᱟ ᱞᱤᱧ ᱚᱲᱟᱜ ᱨᱮ ᱛᱟᱦᱮᱱ ᱛᱩᱞᱩᱡ ᱪᱤᱡᱟᱹ ᱵᱤᱱ ᱤᱱᱠᱟᱢ ᱵᱟᱲᱟᱭᱟ?
ᱤᱱᱠᱟᱢ ᱫᱚ ᱱᱤᱛᱚᱜ ᱫᱚ ᱪᱮᱜ ᱦᱚᱸ ᱵᱟᱝ ᱦᱩᱭᱩᱜ ᱠᱟᱱᱟ ᱯᱟᱲᱦᱟᱣ ᱠᱚᱜᱮ ᱪᱟᱞᱟᱜ ᱠᱟᱱ ᱛᱮ
ᱟᱨᱟᱞᱤᱧ ᱢᱮᱱᱟ ᱟᱹᱞᱤᱧ ᱯᱟᱲᱦᱟᱣ ᱠᱚᱫᱚ ᱨᱟᱞᱤᱝ ᱜᱮᱭᱟ
ᱟᱪᱪᱷᱟ, ᱦᱮᱸ
ᱢᱮᱱᱟᱞᱤᱧ ᱟᱵᱮᱱᱟᱜ ᱨᱮ ᱴᱟᱣᱟᱨ ᱛᱷᱚᱲᱟ ᱵᱟᱹᱧ ᱧᱟᱢᱮᱜ-ᱟ ᱥᱮ
ᱟᱪᱪᱷᱟ ᱴᱟᱣᱟᱨ ᱥᱮᱜ ᱞᱤᱧ ᱦᱤᱡᱩᱜ ᱠᱟᱱᱟ ᱛᱚᱵᱮ ᱟᱨ ᱟᱵᱮᱱ ᱫᱚ ᱪᱮᱜ ᱠᱚᱵᱮᱱ ᱪᱮᱠᱟᱹᱭᱮᱫ ᱠᱟᱱᱟ?
ᱟᱹᱞᱤᱧ ᱫᱚᱻ ᱱᱮᱥᱮ ᱚᱲᱟᱜ ᱨᱤᱜᱤ ᱠᱟᱹᱢᱤ ᱵᱟᱲᱟᱭᱠᱚᱛᱮ ᱤᱱᱟᱹ ᱠᱚᱜᱮ ᱵᱟᱹᱭᱦᱟᱹᱲ ᱠᱚᱨᱮᱱᱟᱜ ᱜᱮ ᱠᱟᱹᱢᱤ ᱠᱚ ᱱᱤᱛᱚᱜ ᱢᱟ ᱟᱨ ᱤᱱᱟᱹ ᱠᱷᱚᱡ ᱪᱷᱟᱰᱟ ᱢᱟ ᱱᱚᱛᱮ ᱢᱟ ᱠᱟᱹᱢᱤ ᱠᱚ ᱵᱟᱹᱱᱩᱜᱼᱟ
ᱟᱪᱪᱷᱟ ᱟᱪᱪᱷᱟ
ᱥᱚᱢᱚᱭ ᱨᱮ ᱟᱹᱭᱩᱵ ᱵᱮᱞᱟ ᱥᱮᱫ ᱪᱟᱞᱟᱜ ᱡᱚᱨᱩᱲᱟ ᱵᱟᱡᱟᱨ ᱥᱮᱫ
ᱦᱮᱸ ᱟᱪᱪᱷᱟ ᱟᱪᱪᱷᱟ
ᱥᱟᱠ-ᱥᱚᱵᱽᱡᱤ ᱟᱜᱩ
ᱦᱮᱸ ᱟᱪᱪᱷᱟ ᱦᱩᱸ
ᱪᱟᱞᱟᱜ ᱠᱟᱱᱟ ᱤᱱᱠᱟ. ᱜᱮ ᱥᱚᱢᱚᱭ ᱠᱟᱴᱟᱣ ᱦᱩᱭᱩᱜ ᱠᱟᱱᱟ
ᱟᱪᱪᱷᱟ ᱢᱟᱸᱡᱟᱱ ᱠᱚ ᱫᱚ ᱛᱚᱵᱮ ᱡᱚᱢ ᱵᱟᱲᱟ ᱦᱩᱭ ᱮᱱᱟ
ᱦᱚᱭ ᱡᱚᱢ ᱵᱟᱲᱟ ᱠᱚ ᱫᱚ ᱦᱩᱭ ᱮᱱᱟ
ᱟᱪᱪᱷᱟ
ᱩᱢ ᱵᱟᱲᱟ ᱠᱟᱛᱮ
ᱦᱮᱸ ᱡᱚᱢ ᱦᱩᱭ ᱮᱱᱟ
ᱪᱮᱫ ᱩᱛᱩ ᱠᱚ ᱯᱮ ᱡᱚᱢ ᱵᱟᱲᱟ ᱠᱮᱫ-ᱟ
ᱩᱛᱩ ᱫᱚ ᱩᱛᱩ ᱟᱠᱟᱫ ᱛᱟᱦᱮᱸᱱᱟ ᱞᱮ ᱟᱹᱞᱩ
ᱚᱱᱛᱮ ᱟᱯᱮᱥᱮᱫ ᱫᱚ ᱡᱟ.... ᱫᱟᱜ ᱠᱚᱭ ᱡᱟᱹᱲᱤᱭᱮᱜ-ᱟ ᱥᱮ ᱥᱤᱛᱩᱝ ᱟᱠᱟᱜ-ᱟᱭ
ᱟᱞᱮᱥᱮᱫ ᱫᱚ ᱤᱱᱟᱹᱜ ᱵᱟᱭ ᱡᱟᱹᱲᱤᱭᱮᱜ ᱠᱟᱱᱟ ᱚᱱᱟ ᱞᱟᱹᱜᱤᱫ ᱜᱤ ᱛᱚ ᱠᱷᱮᱛ ᱠᱟᱹᱢᱤ ᱠᱚᱦᱚᱸ ᱱᱚᱜ-ᱚᱭ ᱛᱟᱭᱚᱢ ᱟᱠᱟᱱ ᱛᱟᱞᱮᱭᱟ
ᱱᱟᱛᱮ ᱫᱚ ᱵᱟᱨ ᱫᱤᱱ ᱠᱷᱚᱱ ᱠᱷᱟᱱ ᱫᱚᱭ ᱥᱤᱛᱩᱝ ᱠᱮᱜ-ᱟ ᱡᱟᱹᱲᱤ ᱫᱚᱭ ᱵᱷᱟᱜᱟᱣ ᱦᱟᱛᱟᱲ ᱟᱠᱟᱱᱟ
ᱟᱪᱪᱷᱟ ᱛᱚᱵᱮ ᱥᱚᱢᱚᱭ ᱠᱚᱦᱚᱸ ᱦᱩᱭ ᱵᱟᱲᱟᱭᱮᱱ ᱛᱟᱞᱟᱝ
ᱦᱳᱭ ᱥᱩᱢᱚᱭ ᱠᱚ ᱦᱩᱭ ᱮᱱᱟ ᱟ... ᱨᱚᱯᱚᱲᱟ ᱟᱹᱰᱤ ᱟᱭᱢᱟ ᱞᱟᱝ ᱨᱚᱯᱚᱲ ᱵᱟᱲᱟᱭ ᱮᱱᱟ
ᱟᱪᱪᱷᱟ ᱴᱷᱤᱠ ᱜᱮ, ᱦᱮᱸ ᱮᱱᱠᱷᱟᱡ ᱡᱚᱦᱟᱨ ᱜᱮ ᱛᱚᱵᱮ